ᱦᱟᱞᱳ
ᱦᱮᱸ ᱡᱚᱦᱟᱨ ᱜᱮ ᱜᱚᱝᱠᱮ
ᱦᱳᱭ ᱡᱚᱦᱟᱨ ᱜᱮ ᱜᱚᱝᱠᱮ
ᱦᱳᱭ ᱥᱟᱜᱩᱱ ᱥᱤᱝᱜᱟᱹᱲ
ᱦᱩᱸ ᱥᱟᱜᱩᱱ ᱥᱤᱝᱜᱲᱟ
ᱦᱳᱭ ᱜᱚᱝᱠᱮ ᱪᱮ ᱵᱤᱱ ᱪᱤᱠᱟᱹᱭᱮᱜᱼᱟ
ᱜᱚᱝᱠᱮ ᱪᱮᱫ ᱦᱚᱸ ᱵᱟᱝ ᱱᱤᱛᱚᱜ ᱫᱚ ᱱᱚᱝᱠᱟᱟᱜ ᱜᱮ ᱫᱩᱲᱩᱵ ᱵᱟᱲᱟ ᱦᱩᱭ ᱟᱠᱟᱱᱟ ᱱᱚᱝᱠᱟ ᱫᱚ ᱪᱮᱫ ᱦᱚᱸ ᱵᱟᱝ ᱪᱤᱠᱟᱹᱦᱩᱭᱩᱜ ᱠᱟᱱᱟ ᱱᱤᱛᱚᱜ ᱫᱚ
ᱦᱳᱭ ᱦᱳᱭ ᱦᱳᱭ ᱱᱤᱛᱚᱜ ᱫᱚ ᱢᱟ ᱠᱟᱹᱢᱤ ᱠᱚᱦᱚᱸ ᱚᱱᱠᱟ ᱛᱳ ᱧᱤᱫᱟᱹ ᱵᱮᱲᱟ ᱢᱟ ᱠᱟᱹᱢᱤ ᱠᱚᱫᱚ ᱵᱟᱹᱱᱩᱜ ᱛᱟᱵᱚᱱ
ᱦᱟᱸ ᱱᱤᱛᱚᱜ ᱫᱚ ᱪᱮᱫ ᱮᱢ ᱠᱟᱹᱢᱤᱭᱟ
ᱦᱩᱸ ᱜᱟᱝᱠᱮ ᱞᱟᱹᱭ ᱞᱤᱧ ᱡᱚᱢ ᱵᱟᱲᱟ ᱠᱮᱜ ᱵᱤᱱ
ᱟᱹᱣᱨᱤ ᱜᱚᱝᱠᱮ ᱡᱚᱢ ᱵᱟᱲᱟ ᱠᱚᱫᱚ ᱟᱹᱣᱨᱤᱭᱼᱟ
ᱚ ᱟᱪᱪᱷᱟ ᱟᱪᱪᱷᱟᱭ ᱤᱥᱤ ᱤᱥᱤᱱ ᱦᱳᱭ ᱦᱳᱭ ᱪᱟᱞᱩ ᱠᱟᱱᱟ ᱤᱥᱤᱱ ᱵᱟᱥᱟᱝ ᱵᱟ ᱟᱪᱪᱷᱟ ᱜᱚᱝᱠᱮ ᱟᱹᱰᱤ ᱱᱟᱯᱟᱭ ᱟᱨ ᱛᱟᱦᱞᱮ ᱪᱮᱫ ᱠᱚᱯᱮ ᱩᱛᱩᱭ ᱫᱟ ᱜᱚᱝᱠᱮ ᱪᱮᱫ ᱠᱚᱠᱚ ᱩᱛᱩᱭᱟᱜ
ᱟᱨ ᱪᱮᱫ ᱠᱚᱵᱤᱱ ᱩᱛᱩᱭᱟ ᱜᱚᱝᱠᱮ ᱱᱚᱝᱠᱟ ᱟᱹᱞᱩ ᱵᱮᱸᱜᱟᱲ ᱠᱚᱜᱮ
ᱵᱮᱸᱜᱟᱲ ᱪᱟᱹᱥᱤ ᱠᱚᱫᱚ ᱢᱮᱱᱟᱜ ᱟᱠᱟᱫ ᱜᱮᱭᱟ ᱯᱟᱞᱮ ᱚᱱᱟᱛᱮᱦᱚᱸ ᱵᱮᱸᱜᱟᱲ ᱠᱚᱫᱚ ᱤᱭᱟᱹ ᱵᱟᱲᱟᱭᱟ
ᱜᱚᱝᱠᱮ ᱠᱟᱹᱴᱤᱡ ᱟᱲᱟᱝ ᱠᱟᱹᱴᱤᱡ ᱯᱨᱚᱵᱞᱮᱢᱚᱜ ᱠᱟᱱ ᱛᱟᱵᱮᱱ ᱫᱚ
ᱚ ᱱᱤᱛᱟᱜ ᱵᱮᱱ ᱟᱸᱡᱚᱢ ᱢᱮᱜᱟ ᱥᱮ
ᱦᱳᱭ ᱜᱚᱝᱠᱮ ᱱᱤᱛᱚᱜ ᱫᱚᱞᱤᱧ ᱟᱸᱚᱢᱮᱜᱼᱟ
ᱦᱳᱭ ᱜᱚᱝᱠᱮ ᱚᱱᱛᱮ ᱱᱟᱜ ᱫᱚ ᱴᱟᱣᱟᱨ ᱨᱮᱱᱟᱜ ᱤᱭᱟᱹ ᱦᱮᱡ ᱠᱟᱱᱟ ᱢᱟᱡᱮ ᱢᱟᱡᱮ ᱫᱚ ᱦᱟᱸᱜ ᱯᱚᱵᱽᱮᱞᱮᱢ ᱫᱮᱠᱷᱟᱣ ᱵᱚᱱ ᱜᱮᱭᱟ ᱚᱱᱠᱟ ᱛᱮᱢᱟ ᱱᱤᱛᱚᱜ ᱦᱟᱸᱜ ᱤᱧ ᱢᱟ ᱵᱷᱟᱜᱤ ᱡᱟᱭᱜᱟ ᱨᱮ ᱢᱮᱱᱟᱜ ᱠᱟᱜ ᱞᱤᱧᱜᱟ
ᱟᱪᱪᱷᱟ ᱚᱱᱠᱟ ᱠᱟᱹᱴᱤᱡ ᱯᱨᱚᱵᱞᱮᱢᱚᱜ ᱠᱟᱱ ᱜᱮᱭᱟ
ᱦᱳᱭ ᱦᱳᱭ ᱚ ᱟᱨ ᱛᱟᱦᱚᱞᱮ ᱜᱚᱝᱠᱮ ᱞᱟᱹᱭ ᱞᱤᱧ ᱤᱭᱟᱹ ᱡᱮ ᱱᱚᱜᱼᱚ ᱱᱟ ᱮ ᱟᱢᱵᱟᱹᱵᱚᱛᱤ ᱯᱚᱨᱚᱵᱽ ᱦᱮᱸ ᱱᱚᱣᱟ ᱤᱫᱤ ᱠᱟᱛᱮᱜ ᱠᱟᱹᱴᱤᱡ ᱦᱟᱞᱟᱝ ᱜᱟᱯᱟᱞ ᱢᱟᱨᱟᱣᱟ ᱦᱳᱭ ᱥᱮ ᱟᱫᱚ ᱞᱟᱹᱭᱟᱜᱼᱟ ᱞᱤᱧ ᱟᱢᱵᱟᱵᱚᱛᱤ ᱯᱚᱨᱚᱵ ᱫᱚ ᱟᱯᱮ ᱫᱚ ᱛᱤᱱᱟᱹᱜ ᱫᱤᱱ ᱯᱮ ᱢᱟᱱᱟᱣᱟ ᱟᱯᱮ ᱫᱤᱥᱚᱢ ᱫᱚ ᱦᱟᱸᱜ ᱠᱷᱟᱱ?
ᱚᱱᱠᱟ ᱟᱞᱮ ᱫᱚ ᱚᱱᱠᱟ ᱢᱤᱫ ᱫᱤᱱ ᱜᱮᱞᱮ ᱢᱟᱱᱟᱣᱟ ᱟᱢᱵᱟᱵᱚᱛᱤ ᱫᱚ ᱾ ᱦᱩᱸ ᱦᱩᱸ ᱟᱯᱮ ᱜᱮ ᱜᱚᱝᱠᱮ ᱪᱮ ᱞᱮᱠᱟ ᱯᱮ ᱢᱟᱱᱟᱣᱟ?
ᱦᱳᱭ ᱟᱞᱮ ᱱᱚᱛᱮ ᱦᱚᱸ ᱢᱤᱫ ᱫᱤᱱ ᱠᱚ ᱦᱟᱸᱜ ᱠᱚ ᱢᱟᱱᱟᱣᱟ ᱦᱟᱸᱜ ᱦᱮᱸ ᱟᱢᱵᱟᱵᱚᱛᱤ ᱯᱚᱨᱚᱵ ᱫᱚ
ᱛᱟᱦᱚᱞᱮ ᱜᱚᱝᱠᱮ ᱟᱢᱵᱟᱵᱚᱛᱤ ᱯᱚᱨᱚᱵ ᱫᱚ ᱪᱮᱫ ᱞᱮᱠᱟ ᱯᱮ ᱢᱟᱱᱟᱣ ᱵᱟᱛᱟᱣ ᱜᱮᱭᱟ?
ᱟᱹᱰᱤ ᱟᱸᱴ ᱜᱮ ᱜᱚᱝᱠᱮ ᱟᱹᱰᱤ ᱟᱸᱴ ᱢᱟᱱᱮ ᱮᱸᱻ ᱯᱩᱡᱟᱹ ᱯᱟᱥᱟ ᱤᱫᱤ ᱠᱟᱛᱮᱫ ᱦᱚᱸᱞᱤᱧ ᱞᱟᱹᱭ ᱠᱷᱟᱱ ᱫᱚ ᱚᱱᱟ ᱦᱚᱸ ᱟᱹᱰᱤ ᱪᱮᱦᱨᱟ ᱦᱟᱸᱜ ᱟᱞᱮᱫᱚ ᱟᱢᱵᱟᱵᱚᱼᱼ ᱛᱤ ᱠᱚᱨᱮ ᱦᱟᱜ ᱞᱮ ᱢᱟᱜ-ᱢᱚᱬᱮᱜᱼᱟ ᱦᱟᱸᱜ ᱦᱳᱭᱥᱮ ᱟᱫᱚ ᱟᱢᱵᱟᱵᱚ ᱢᱟᱜ-ᱢᱚᱬᱮᱭᱱᱟ ᱯᱩᱡᱟᱹ ᱯᱟᱥᱟ ᱢᱟ ᱟᱹᱰᱤ ᱟᱸᱴ ᱜᱮ ᱡᱟᱦᱮᱨ ᱠᱚᱨᱮ ᱦᱚᱸ ᱟᱹᱰᱤ ᱟᱸᱴ ᱟᱨ ᱚᱸ ᱚᱱᱟ ᱞᱟᱹᱭᱛᱮ ᱦᱟᱸᱜ ᱯᱚᱨᱚᱵᱽ ᱠᱚ ᱦᱟᱸᱜ ᱞᱮ ᱫᱚᱦᱚ ᱵᱟᱲᱟᱭᱟ ᱦᱟᱸᱜ ᱟᱞᱮ ᱱᱚᱸᱰᱮ ᱜᱮ ᱦᱟᱸᱜ ᱦᱮᱸ ᱟᱫᱚ ᱦᱟᱜ ᱟᱹᱰᱤ ᱟᱸᱴ ᱜᱮ ᱦᱟᱸᱜ ᱟᱨ ᱡᱚᱢ ᱤᱫᱤ ᱠᱟᱛᱮ ᱞᱤᱧ ᱞᱟᱹᱭ ᱞᱮᱠᱷᱟᱱ ᱢᱟ ᱟᱹᱰᱤ ᱟᱸᱴ ᱜᱮ ᱚᱱᱟ ᱦᱚᱸ ᱢᱟᱱᱮ ᱱᱚᱣᱟ ᱫᱟᱹᱨᱭᱟᱹ ᱦᱟᱨᱛᱟ ᱟᱨ ᱱᱚᱣᱟ ᱩᱞ ᱠᱟᱱᱴᱷᱟᱲ ᱢᱟ ᱢᱮᱱᱟᱜ ᱜᱮᱭᱟ ᱠᱷᱤᱡᱟᱹᱲᱤ ᱠᱟᱱ
ᱦᱳᱭ ᱦᱳᱭ ᱱᱚᱣᱟ ᱠᱚᱢᱟ ᱢᱮᱱᱟᱜ ᱵᱚᱱ ᱢᱮᱱᱟᱜ ᱜᱮᱭᱟ ᱵᱟᱝ ᱦᱩᱸ
ᱟᱫᱚ ᱟᱞᱮ ᱫᱚ ᱟᱭᱢᱟ ᱥᱟᱸᱜᱮ ᱦᱚᱲ ᱢᱮᱱᱟᱜ ᱞᱮᱭᱟ ᱦᱟᱸᱜ ᱟᱫᱚ ᱚᱱᱟ ᱠᱷᱟᱹᱛᱤᱨᱟᱜ ᱛᱮ ᱦᱟᱸᱜ ᱡᱤᱞ ᱠᱚ‌ ᱦᱟᱸᱜ ᱢᱟ ᱟᱢᱫᱟ ᱜᱮᱞᱮ ᱠᱩᱞᱟᱹᱣ ᱵᱟᱲᱟ ᱞᱮᱫ ᱟᱨ ᱦᱟᱸᱜ ᱪᱮᱫ ᱤᱧ ᱞᱟᱹᱭᱟ ᱡᱤᱞ ᱠᱚᱦᱚᱸ ᱵᱟᱲᱛᱤ ᱜᱚᱫ ᱞᱮᱱᱟ ᱦᱟᱜ ᱫᱚᱢᱮ ᱵᱟᱲᱛᱤ ᱦᱟᱸᱜ ᱟᱞᱤᱧ ᱫᱚ ᱞᱤᱧ ᱡᱚᱢ ᱜᱮᱫᱚ ᱡᱤᱞ ᱢᱟ ᱟᱨ ᱟᱹᱰᱤ ᱡᱩᱨ ᱦᱟᱸᱜ ᱞᱤᱧ ᱠᱩᱥᱤᱭᱟᱜ ᱟᱹᱞᱤᱧ ᱢᱟ
ᱟᱪᱪᱷᱟ
ᱟᱫᱚᱞᱤᱧ ᱡᱚᱢ ᱵᱟᱲᱟ ᱠᱮᱫ ᱠᱷᱟᱱ ᱦᱟᱸᱜ ᱞᱤᱧ ᱵᱟᱹᱲᱛᱤ ᱜᱚᱫ ᱞᱮᱫᱟ ᱦᱟᱸᱜ ᱚᱱᱮ ᱜᱟᱹᱰᱭᱟᱹ ᱠᱚᱨᱮᱜ ᱜᱮ ᱦᱟᱸᱜ ᱛᱟᱦᱮᱸ ᱵᱟᱲᱟ ᱞᱮᱱ ᱜᱮᱭᱟ ᱦᱳᱭ ᱥᱮ
ᱦᱮᱸ ᱟᱫᱚ ᱜᱚᱝᱠᱮ ᱪᱮᱫᱟᱜ ᱩᱱᱟᱹᱜ ᱫᱚᱵᱮᱱ ᱵᱟᱹᱲᱛᱤᱭᱮᱜᱼᱟ?
ᱟᱫᱚ ᱵᱟᱹᱲᱛᱤᱜ ᱠᱟᱱᱟ ᱡᱤᱞ ᱠᱚᱦᱚᱸ ᱦᱟᱸᱜ ᱚᱱᱟ ᱦᱚᱸ ᱵᱟᱹᱲᱤᱡ ᱠᱟᱹᱣᱰᱤ ᱛᱮ ᱠᱷᱩᱨᱪᱟᱹ ᱠᱟᱛᱮ ᱠᱤᱨᱤᱧ ᱦᱩᱭ ᱠᱟᱱᱟ ᱚᱱᱟ ᱦᱚᱸ ᱢᱟᱱᱮ ᱢᱚᱱᱮᱨᱮ ᱞᱟᱜᱟᱣ ᱜᱚᱫᱚᱜ ᱠᱟᱱᱟ ᱡᱮ ᱱᱩᱱᱟᱹᱜ ᱠᱟᱹᱣᱰᱤ ᱠᱷᱩᱨᱪᱟᱹ ᱠᱟᱛᱮ ᱠᱤᱨᱤᱧ ᱦᱩᱭᱱᱟ ᱟᱨ ᱱᱚᱣᱟ ᱜᱤᱰᱤ ᱞᱮᱱᱠᱷᱟᱱ ᱫᱚ ᱵᱟᱭ ᱜᱟᱱᱚᱜᱼᱟ
ᱦᱮᱸ ᱵᱟᱭ ᱜᱟᱱᱚᱜᱼᱟ ᱚᱱᱠᱟ ᱛᱮ ᱠᱚᱥᱴᱚ ᱜᱮ ᱵᱩᱡᱷᱟᱹᱜ ᱠᱟᱱᱟ ᱵᱟᱝ
ᱠᱚᱥᱴᱚ ᱜᱮ ᱵᱩᱡᱷᱟᱹᱜ ᱠᱟᱱᱟ ᱩᱱᱟᱹᱜ ᱮᱸ ᱠᱚᱥᱴᱚ ᱠᱟᱛᱮᱜ ᱠᱟᱹᱣᱰᱤ ᱚᱨᱡᱚ ᱦᱩᱭ ᱠᱟᱱᱟ ᱦᱟᱜ ᱠᱷᱟᱱ
ᱦᱳᱭ ᱜᱤᱰᱤ ᱢᱟ ᱦᱟᱸᱜ ᱵᱟᱭ ᱥᱟᱱᱟ
ᱦᱮᱸ ᱜᱤᱰᱤ ᱫᱚ ᱦᱟᱸᱜ ᱵᱟᱭ ᱥᱟᱱᱟᱣᱟ ᱡᱟᱦᱟᱱ ᱡᱤᱱᱤᱥ ᱜᱮ ᱟᱵᱚ ᱥᱟᱱᱛᱟᱲ ᱫᱚ ᱦᱟᱸᱜ ᱜᱟᱹᱰᱤ ᱫᱚ ᱦᱟᱸᱜ ᱵᱟᱝ ᱥᱟᱱᱟ ᱵᱚᱱ ᱫᱚ
ᱦᱳᱭ ᱜᱚᱢᱠᱮ ᱵᱟᱝ ᱥᱟᱱᱟ ᱜᱮᱭᱟ ᱾
ᱵᱟᱝ ᱥᱟᱱᱟᱣᱟ ᱦᱳᱭ
ᱛᱟᱦᱞᱮ ᱜᱚᱝᱠᱮ ᱦᱳᱭ ᱜᱚᱝᱠᱮ ᱞᱟᱹᱭ ᱵᱮᱱ ᱜᱚᱝᱠᱮ ᱛᱟᱦᱚᱞᱮ ᱱᱚᱣᱟ ᱟᱢᱵᱟᱵᱚᱛᱤ ᱵᱟᱫ ᱠᱟᱛᱮᱫ ᱫᱚ ᱟᱨ ᱪᱮᱫ ᱠᱚ ᱚᱱᱠᱟ ᱯᱚᱨᱚᱵᱽ ᱫᱚᱯᱮ ᱢᱟᱱᱟᱣ ᱜᱮᱭᱟ?
ᱟᱞᱮ ᱫᱚ ᱟᱢᱵᱟᱵᱚᱛᱤ ᱵᱟᱫ ᱠᱟᱛᱮᱫ ᱢᱮᱱᱟᱜ ᱮᱸ ᱵᱟᱦᱟ ᱥᱚᱨᱦᱟᱭ ᱛᱟᱨᱯᱚᱨᱮ ᱱᱚᱣᱟ ᱠᱟᱨᱟᱢ ᱦᱮᱸ ᱟᱢᱵᱟᱵᱚᱛᱤ ᱦᱚᱭ
ᱟᱪᱪᱷᱟ ᱟᱪᱪᱷᱟ
ᱦᱮᱸ ᱟᱨ ᱱᱚᱣᱟ ᱤᱭᱟᱹ ᱯᱳᱥ ᱯᱚᱨᱚᱵᱽ ᱡᱟᱦᱟᱸ ᱦᱳᱭᱳᱜ ᱛᱟᱵᱚᱱ ᱫᱚ ᱟᱵᱚᱣᱟᱜ
ᱦᱳᱭ
ᱮᱸᱫ ᱱᱚᱣᱟ ᱠᱚᱜᱮ ᱦᱟᱸᱜ ᱞᱮ ᱯᱟᱞᱚᱱ ᱵᱟᱲᱟᱭᱟ ᱟᱞᱮ ᱦᱟᱸᱜ
ᱟᱪᱪᱷᱟ ᱟᱪᱪᱷᱟ ᱦᱮᱸ ᱚᱱᱟ ᱠᱚᱢᱟ ᱢᱮᱱᱟᱜ ᱜᱮ ᱵᱟᱝ
ᱦᱳᱭ ᱛᱟᱦᱚᱞᱮ ᱜᱚᱢᱠᱮ ᱞᱟᱹᱭᱮᱜ ᱟᱞᱤᱧ ᱥᱚᱨᱦᱟᱭ ᱫᱚ ᱟᱯᱮ ᱥᱮᱱ ᱫᱚ ᱪᱮᱫ ᱠᱟᱯᱮ ᱢᱟᱱᱟᱣᱟ ᱡᱚᱠᱷᱚᱱ ᱦᱟᱸᱜ ᱵᱚᱱ ᱞᱟᱝ ᱠᱟᱛᱷᱟ ᱞᱟᱝ ᱤᱫᱤ ᱠᱟᱫᱟ ᱛᱟᱦᱞᱮ ᱥᱚᱨᱦᱟᱭ ᱵᱟᱨᱮ ᱛᱮᱦᱚᱸ ᱠᱟᱹᱴᱤᱡ ᱞᱟᱝ ᱜᱟᱯᱟᱞᱢ ᱢᱟᱨᱟᱣ ᱜᱚᱫᱚᱜᱼᱟ ᱦᱳᱭ
ᱦᱳᱭ ᱜᱚᱝᱠᱮ
ᱟᱫᱚᱞᱤᱧ ᱞᱟᱹᱭᱮᱫᱼᱟ ᱥᱚᱨᱦᱟᱭ ᱫᱚ ᱚᱠᱟ ᱞᱮᱠᱟ ᱯᱮ ᱢᱟᱱᱟᱣᱟ ᱟᱯᱮ ᱫᱤᱥᱚᱢ ᱫᱚ ᱦᱟᱸᱜ?
ᱥᱚᱨᱦᱟᱭ ᱜᱚᱝᱠᱮ ᱢᱟᱱᱟᱣ ᱜᱮᱭᱟᱞᱮ ᱡᱚᱢ ᱡᱚᱢᱟᱴ ᱜᱮ ᱦᱩᱭᱩᱜ ᱜᱮᱭᱟ
ᱚᱦᱚ
ᱦᱮᱸ ᱠᱟᱛᱷᱟ ᱨᱮ ᱵᱟᱝᱠᱚ ᱞᱟᱹᱭ ᱠᱮᱫᱟ ᱢᱚᱬᱮ ᱥᱤᱧ ᱢᱚᱬᱮ ᱧᱤᱫᱟᱹ
ᱦᱳᱭ ᱦᱳᱭ ᱦᱳᱭ
ᱦᱚᱸ ᱟᱫᱚ ᱜᱚᱝᱠᱮ ᱟᱞᱮ ᱫᱚ ᱦᱟᱸᱜ ᱢᱚᱬᱮ ᱥᱤᱧ ᱢᱚᱬᱮ ᱧᱤᱫᱟᱹ ᱫᱚ ᱵᱟᱞᱮ ᱢᱟᱱᱟᱣ ᱜᱮᱭᱟ᱾
ᱦᱳᱭ ᱛᱟᱦᱚᱞᱮ ᱟᱯᱮ ᱫᱚ ᱛᱤᱱᱟᱹᱜ ᱫᱤᱱ ᱯᱮ ᱢᱟᱱᱟᱣᱟ?
ᱱᱚᱝᱠᱟ ᱱᱚᱝᱠᱟ ᱢᱤᱫ ᱥᱤᱝ ᱜᱮ᱾ ᱢᱤᱫ ᱥᱤᱧ ᱢᱤᱫ ᱧᱤᱫᱟᱹ ᱟᱨᱠᱤ᱾
ᱦᱳᱭ ᱦᱳᱭ
ᱦᱩᱸ
ᱟᱨ ᱛᱟᱦᱚᱞᱮ ᱜᱚᱝᱠᱮ ᱤᱭᱟᱹ ᱱᱤᱛᱚᱜ ᱢᱟᱦᱟᱸᱜ ᱟᱭᱢᱟ ᱴᱚᱴᱷᱟ ᱠᱚᱨᱮ ᱜᱮᱞᱤᱧ ᱧᱮᱞ ᱮᱫᱟ ᱟᱹᱛᱩ ᱫᱤᱥᱚᱢ ᱛᱟᱸᱜ ᱢᱟ ᱠᱚ ᱰᱷᱮᱞᱟᱭ ᱜᱚᱫ ᱠᱟᱜ ᱦᱟᱸᱜ ᱛᱟᱦᱚᱞᱮ ᱟᱯᱮ ᱴᱚᱞᱟ ᱫᱚ ᱯᱮ ᱰᱷᱟᱞᱟᱭᱠᱟᱜ-ᱟ ᱥᱮ ᱵᱟᱝᱟ ᱢᱟᱱᱮ ᱰᱟᱝᱨᱤ ᱠᱚ ᱪᱮᱫ ᱞᱮᱠᱟ ᱯᱮ ᱛᱚᱞ ᱵᱟᱲᱟᱭᱮᱫ ᱠᱚᱣᱟ ᱱᱚᱜᱼᱚᱱᱟ ᱠᱟᱛᱷᱟ ᱛᱟᱦᱞᱟᱹᱭ ᱮᱱ ᱛᱚ ᱥᱚᱨᱦᱟᱭ ᱢᱟ ᱰᱟᱝᱨᱤ ᱯᱚᱨᱚᱵᱽ ᱠᱟᱱᱟ ᱦᱚᱭ ᱥᱮ
ᱦᱳᱭ ᱦᱳᱭ ᱟᱫᱚ ᱜᱚᱝᱠᱮ ᱰᱷᱟᱹᱞᱟᱹᱭ ᱫᱚᱠᱚ ᱰᱷᱟᱹᱞᱟᱹᱭ ᱟᱠᱟᱫ ᱜᱮᱭᱟ ᱢᱟᱱᱮ ᱦᱟᱸᱜ ᱯᱩᱨᱟᱹ ᱜᱚᱴᱟ ᱠᱩᱞᱤ ᱫᱚ ᱟᱨᱠᱤ ᱵᱟᱝᱠᱚ ᱰᱷᱟᱹᱞᱟᱹᱭ ᱟᱠᱟᱫ ᱜᱮᱭᱟ᱾
ᱚ ᱟᱪᱪᱷᱟ
ᱚᱱᱠᱟ ᱟᱫᱷᱟ ᱠᱚ ᱫᱚᱦᱚ ᱟᱠᱟᱫ ᱜᱮᱭᱟ ᱟᱫᱚ ᱚᱱᱟ ᱠᱚᱨᱮ ᱜᱮ ᱠᱷᱩᱱᱴᱟᱹᱣ ᱵᱟᱲᱟ ᱦᱩᱭᱩᱜ ᱜᱮᱭᱟ᱾
ᱦᱳᱭ ᱛᱟᱦᱚᱞᱮ ᱪᱮᱫ ᱟᱯᱮ ᱠᱷᱩᱱᱴᱟᱹ ᱠᱚ ᱛᱚᱞ ᱠᱚᱜᱮᱭᱟ ᱠᱚ ᱰᱟᱝᱨᱤ ᱠᱚᱫᱚ
ᱦᱳᱭ ᱜᱚᱝᱠᱮ ᱛᱚᱞ ᱜᱮᱭᱟ ᱠᱚ᱾
ᱚ ᱦᱚᱸ ᱛᱟᱦᱚᱞᱮ ᱟᱹᱰᱤ ᱟᱸᱴᱟᱸᱜ ᱟᱯᱮ ᱫᱚ ᱦᱟᱨᱛᱟ ᱫᱚᱯᱮ ᱡᱚᱥᱟᱣ ᱠᱚ ᱠᱟᱱ ᱢᱟ
ᱦᱮᱸ ᱦᱳᱭ ᱜᱚᱝᱠᱮ ᱡᱚᱥᱟᱣ ᱟᱠᱚ ᱠᱟᱱ ᱜᱮᱭᱟᱞᱮ᱾
ᱦᱳᱭ ᱟᱨ ᱛᱟᱦᱚᱞᱮ ᱟᱯᱮ ᱫᱤᱥᱚᱢ ᱨᱮ ᱰᱟᱹᱝᱨᱤ ᱠᱚᱫᱚ ᱠᱚ ᱨᱚᱜ ᱵᱟᱲᱟᱭ ᱜᱮᱭᱟ ᱥᱮ ᱵᱟᱝ ᱦᱟᱨᱛᱟ ᱠᱚᱫᱚ?
ᱦᱳᱭ ᱜᱚᱢᱠᱮ ᱨᱚᱜᱽ ᱜᱮᱭᱟ ᱠᱚ ᱵᱷᱟᱹᱜᱤ ᱜᱮ᱾
ᱟᱹᱰᱤ ᱟᱸᱴ ᱜᱮ ᱵᱟᱝ ᱟᱹᱰᱤ ᱨᱟᱹᱥᱠᱟᱹ ᱜᱮ ᱵᱩᱡᱩᱜᱼᱟ ᱦᱮᱸ ᱦᱟᱨᱛᱟ ᱠᱚᱫᱚ ᱛᱟᱦᱞᱮ ᱟᱵᱤᱱ ᱫᱚᱵᱤᱱ ᱥᱟᱵ ᱵᱟᱲᱟ ᱟᱠᱟᱫᱼᱟ ᱥᱮ ᱵᱟᱝ?
ᱦᱳᱭ ᱜᱚᱝᱠᱮ ᱥᱟᱵ ᱵᱟᱲᱟ ᱦᱩᱭ ᱠᱟᱱ ᱜᱮᱭᱟ᱾
ᱦᱚᱸ ᱟᱫᱚ ᱵᱟᱝᱠᱚ ᱜᱩᱛᱷᱟᱹᱣ ᱡᱷᱟᱜ ᱵᱟᱲᱟ ᱟᱠᱟᱫ ᱵᱤᱱᱟ ᱛᱚ?
ᱵᱟᱝ ᱜᱚᱝᱠᱮ ᱱᱚᱝᱠᱟ ᱜᱩᱛᱷᱟᱹᱣ ᱡᱟᱦᱟᱸ ᱠᱚᱫᱚ ᱟᱣᱨᱤᱜᱼᱟ ᱦᱮᱸ ᱚᱱᱠᱟ ᱦᱳᱭ ᱜᱚᱝᱠᱮ ᱚᱱᱠᱟ ᱜᱮ ᱦᱟᱨᱛᱟ ᱞᱤᱧ ᱥᱟᱵᱽ ᱟᱥᱮ ᱟᱹᱞᱤᱧ ᱫᱚ
ᱚ ᱟᱵᱮᱱ ᱫᱚ ᱛᱟᱦᱚᱞᱮ ᱮᱠᱥᱯᱟᱨᱴ ᱧᱚᱜ ᱜᱮᱭᱟ ᱦᱟᱨᱛᱟ ᱥᱟᱵ ᱨᱮᱫᱚ ᱵᱟᱝ ᱦᱳᱭ ᱪᱟᱨᱦᱟᱣ ᱠᱚᱢᱟ ᱦᱟᱸᱜ ᱟᱹᱰᱤ ᱟᱹᱰᱤ ᱡᱩᱛᱜᱮ ᱦᱟᱸᱜ ᱵᱮᱱ ᱜᱟᱱᱟ
ᱦᱮᱸ ᱜᱚᱝᱠᱮ ᱛᱟᱦᱞᱮ ᱟᱵᱤᱱ ᱫᱚ ᱜᱚᱝᱠᱮ
ᱟᱞᱮ ᱦᱚᱸ ᱟᱹᱞᱤᱧ ᱫᱚ ᱦᱟᱸᱜ ᱟᱹᱞᱤᱧ ᱫᱚ ᱚᱱᱠᱟ ᱫᱚ ᱦᱟᱸᱜ ᱠᱟᱹᱴᱤᱡ ᱞᱤᱧ ᱤᱭᱟᱹ ᱯᱚᱪᱚᱨᱟ ᱧᱚᱜ ᱦᱚᱲ ᱠᱟᱱᱟ ᱞᱤᱧ ᱫᱚ ᱦᱟᱸᱜ ᱛᱟ ᱠᱚ ᱫᱚ ᱵᱟᱞᱤᱧ ᱥᱟᱵᱟ ᱠᱩᱨᱩ ᱠᱩᱨᱩ ᱴᱟᱢᱟᱠ ᱠᱚᱜᱮ ᱦᱟᱸᱜ ᱞᱤᱧ ᱜᱚᱜ ᱵᱟᱲᱟᱣᱠᱟᱜ-ᱟ ᱦᱳᱭ ᱥᱮ
ᱦᱳᱭ ᱜᱚᱝᱠᱮ ᱥᱮ ᱡᱟᱦᱟᱱᱟᱜ ᱛᱚ ᱠᱟᱹᱢᱤ ᱜᱮ ᱞᱟᱜᱟᱜᱼᱟ ᱥᱮ ᱵᱟᱝ
ᱦᱳᱭ ᱦᱳᱭ ᱠᱟᱹᱢᱤ ᱜᱮ ᱞᱟᱜᱟᱜᱼᱟ ᱟᱨ ᱟᱹᱞᱤᱧ ᱫᱚ ᱚᱱᱟ ᱠᱟᱹᱴᱤᱡ ᱞᱤᱧ ᱚᱱᱮ ᱯᱤᱞᱪᱩ ᱧᱚᱜ ᱜᱮᱭᱟᱞᱤᱧ ᱥᱮ ᱟᱫᱚ ᱚᱱᱟ ᱠᱚᱫᱚ ᱦᱟᱸᱜ ᱦᱟᱨᱛᱟ ᱠᱚᱫᱚ ᱦᱟᱸᱜ ᱟᱹᱞᱤᱧ ᱫᱚ ᱠᱟᱹᱴᱤᱡ ᱵᱟᱹᱞᱤᱧ ᱥᱟᱵᱽ ᱜᱮᱭᱟ ᱦᱳᱭ ᱥᱮ ᱨᱤᱱ ᱵᱷᱤᱱᱫᱟᱹᱲ ᱵᱟᱲᱟ ᱞᱮᱱᱠᱷᱟᱱ ᱫᱚ ᱚᱠᱟ ᱠᱚᱨᱮ ᱦᱟᱸᱜ ᱜᱩ ᱜᱩᱛᱩ ᱡᱷᱟᱜ ᱵᱮᱱᱟᱭᱟ ᱦᱟᱸᱜ ᱩᱱᱤ ᱫᱚ ᱦᱟᱸᱜ ᱩᱱ ᱥᱚᱢᱚᱭ ᱢᱟ ᱟᱭᱟᱜ ᱯᱚᱨᱚᱵᱽ ᱠᱟᱱ ᱟᱡ ᱩᱱᱤ ᱫᱚ ᱦᱟᱸᱜ ᱨᱚᱜ ᱜᱮ ᱞᱟᱜᱟᱣ ᱮᱭᱟ ᱦᱮᱸ ᱟᱫᱚ ᱱᱚᱜᱼᱚ ᱱᱚᱝᱠᱟ ᱞᱮᱠᱟᱛᱮ ᱟᱹᱞᱤᱧ ᱫᱚ ᱠᱩᱨᱩ ᱠᱩᱨᱩ ᱴᱟᱢᱟᱠ ᱜᱮ ᱦᱟᱸᱜ ᱞᱤᱧ ᱜᱚᱜᱽ
ᱟᱪᱪᱷᱟ ᱟᱪᱪᱷᱟ ᱦᱳᱭ ᱜᱚᱝᱠᱮ ᱚᱱᱟ ᱦᱚᱸ ᱱᱟᱯᱟᱭ ᱠᱟᱛᱷᱟ ᱜᱮ ᱵᱟᱝ ᱦᱩᱸ
ᱟᱫᱚ ᱟᱞᱮ ᱱᱚᱛᱮ ᱫᱚ ᱦᱟᱸᱜ, ᱦᱳᱭ
ᱦᱩᱸ
ᱛᱮ ᱫᱚᱣᱟ ᱚᱱᱟ ᱚᱱᱮ ᱪᱟᱨᱦᱟᱣ ᱢᱟᱥᱮ ᱡᱟᱦᱟᱸ ᱠᱷᱩᱱᱴᱟᱹᱣ ᱵᱚᱱ ᱢᱮᱱᱮᱫ ᱱᱚᱣᱟ ᱪᱟᱨᱦᱟᱣ ᱯᱚᱨ ᱫᱚ ᱟᱫᱚ ᱢᱟ ᱟᱫᱚ ᱟᱫᱚ ᱢᱤᱫ ᱧᱤᱫᱟᱹ ᱦᱟᱸᱜ ᱟᱞᱮ ᱫᱚ ᱦᱟᱸᱜᱞᱮ ᱮᱱᱮᱡᱮᱫ ᱫᱚ ᱜᱚᱝᱠᱮ
ᱟᱪᱪᱷᱟ
ᱥᱚᱨᱦᱟᱭ ᱢᱤᱫ ᱧᱤᱫᱟᱹ ᱮᱠᱫᱚᱢ ᱞᱮ ᱮᱱᱮᱡ -ᱟ, ᱦᱳᱭ
ᱜᱚᱝᱠᱮ ᱛᱟᱦᱚᱞᱮ ᱛᱤᱱᱟᱹᱜ ᱫᱤᱱ ᱯᱮ ᱮᱱᱮᱡᱼᱟ?
ᱟᱞᱮ ᱫᱚ ᱦᱟᱸᱜ ᱢᱟᱱᱮ ᱠᱷᱩᱱᱴᱟᱹᱣ ᱛᱮ ᱦᱟᱸᱜ ᱯᱮ ᱢᱟᱦᱟ ᱢᱟ ᱦᱩᱭᱩᱜ ᱠᱟᱱ ᱛᱟᱵᱚᱱᱟ ᱦᱳᱭ ᱟᱨ ᱵᱟᱝ ᱵᱟᱥᱠᱮ ᱢᱟᱦᱟ ᱦᱤᱞᱳᱜ ᱢᱟ ᱦᱮᱸ ᱜᱮ ᱟᱨ ᱵᱟᱥᱠᱮ ᱢᱟᱦᱟ ᱯᱚᱨᱮᱨ ᱫᱤᱱ ᱦᱚᱸ ᱡᱟᱦᱟᱸ ᱤᱭᱟᱹ ᱠᱚ ᱢᱮᱛᱟᱜ ᱠᱟᱱ ᱟᱞᱮ ᱱᱚᱛᱮ ᱫᱚ ᱦᱟᱸᱜ ᱤᱭᱟᱹ ᱵᱩᱲᱦᱤ ᱵᱟᱥ ᱠᱮ ᱠᱚ ᱞᱮᱭ-ᱟ
ᱟᱪᱪᱷᱟ ᱟᱪᱪᱷᱟ
ᱦᱳᱭ ᱚᱱᱟ ᱨᱮᱸᱦᱚᱸ ᱟᱞᱮ ᱫᱚ ᱟᱱᱮ ᱢᱚᱬᱮ ᱥᱤᱧ ᱢᱚᱬᱮ ᱧᱤᱫᱟᱹ ᱢᱟᱱᱮ ᱯᱩᱨᱟᱹᱣ ᱮᱜ ᱜᱮᱭᱟᱞᱮ ᱦᱟᱱᱮ
ᱦᱟᱸ
ᱩᱢ ᱯᱷᱟᱨᱪᱟ ᱦᱤᱞᱳᱜ ᱠᱷᱚᱱ ᱦᱟᱸᱜ ᱮᱦ
ᱚ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱟᱹᱰᱤ ᱡᱚᱢ ᱡᱚᱢᱟᱴ ᱜᱮ ᱦᱩᱭᱩᱜᱼᱟ ᱵᱟᱝ?
ᱦᱳᱭ ᱦᱳᱭ ᱟᱞᱮᱫᱚ ᱟᱹᱰᱤ ᱡᱚᱢ ᱡᱚᱢᱟᱴ ᱜᱮ ᱩᱢ ᱢᱟᱦᱟ ᱦᱤᱞᱳᱜ ᱦᱚᱸ ᱠᱟ ᱜᱮ ᱩᱢ ᱯᱷᱟᱨᱪᱟ ᱵᱟᱲᱟ ᱠᱟᱛᱮ ᱦᱚᱭ ᱱᱟᱦᱮᱞ ᱠᱚ ᱥᱮ ᱱᱩᱠᱩ ᱟᱵᱚᱨᱮᱱ ᱜᱟᱹᱭ ᱰᱟᱝᱨᱤ ᱠᱚ ᱢᱮᱱᱟᱜ ᱠᱟᱜ ᱠᱚ ᱱᱩᱠᱩ ᱠᱚ ᱟᱹᱨᱩ ᱯᱷᱟᱨᱪᱟ ᱵᱟᱲᱟ ᱠᱟᱛᱮ ᱛᱮᱦᱟ ᱫᱚ ᱧᱤᱫᱟᱹ ᱵᱮᱲᱟ ᱫᱚ ᱦᱟᱸᱜ ᱞᱮ ᱮᱚᱦᱚᱵ ᱫᱟ ᱦᱟᱸᱜ ᱮᱱᱦᱤᱞᱳᱜ ᱠᱷᱚᱡ ᱜᱮ ᱦᱟᱸᱜ ᱟᱫᱚ ᱦᱚᱭᱛᱚ ᱜᱤᱫᱩᱜ ᱠᱚᱛᱚ ᱵᱲᱟᱲ ᱫᱚᱥᱟᱨ ᱫᱤᱱ ᱦᱚᱸ ᱵᱚᱸᱜᱟ ᱢᱟᱦᱟ ᱦᱤᱞᱳᱜ ᱦᱚᱸ ᱟᱞᱮ ᱦᱚᱸ ᱚᱱᱠᱟ ᱵᱚᱸᱜᱟ ᱵᱟᱲᱟ ᱠᱟᱛᱮᱜ ᱦᱟᱸᱜ ᱚ ᱠᱟᱭ ᱛᱤᱱᱟᱹᱱ ᱠᱤᱫᱩᱵ ᱵᱟᱲᱟ ᱠᱟᱛ ᱛᱮ ᱫᱚ ᱦᱜ ᱟᱞᱮ ᱫᱚᱦᱟᱸᱜ ᱟᱨᱚ ᱦᱟᱸᱜ ᱞᱮ ᱮᱚᱦᱚᱵ ᱫᱟ ᱟᱨ ᱫᱚᱥᱟᱨ ᱫᱤᱱ ᱦᱟᱸᱜ ᱠᱷᱩᱱᱴᱟᱹᱣ ᱟᱛᱩᱨ ᱨᱮᱱ ᱡᱟᱶᱟᱭ ᱛᱟᱠᱚ ᱠᱩᱢᱩ ᱛᱟᱠᱚ ᱯᱮᱧᱟᱢ ᱛᱟᱠᱚ ᱱᱩᱠᱩ ᱦᱚᱸ ᱟᱫᱚ ᱡᱚᱛᱚ ᱜᱮᱞᱮ ᱥᱟᱯᱚᱞ ᱟᱠᱚ ᱜᱢᱟ ᱥᱟᱵᱚᱞ ᱦᱟᱸᱜ ᱞᱮ ᱥᱟᱵᱟ ᱟᱠᱚ ᱠᱟᱱᱟ ᱦᱟᱸᱜ ᱟᱫᱚ ᱱᱩᱠᱩ ᱠᱚ ᱦᱟᱜ ᱜᱮᱞᱮ ᱞᱟ ᱛᱟᱲᱟ ᱵᱟᱲᱟ ᱦᱚᱪᱚ ᱠᱟᱛᱮ ᱱᱟᱣᱟ ᱫᱷᱩᱛᱤ ᱱᱟᱣᱟ ᱡᱟᱦᱟᱸ ᱫᱚᱛᱚ ᱮᱢ ᱠᱟᱛᱮᱜ ᱡᱟᱦᱟᱸ ᱵᱚᱱ ᱞᱟ ᱦᱚᱪᱚ ᱠᱚᱫᱚ
ᱦᱳᱭ ᱦᱳᱭ
ᱦᱳᱭ ᱟᱫᱚ ᱩᱱᱠᱩ ᱠᱚ ᱦᱟᱸᱜ ᱞᱟ ᱯᱟᱲᱦᱟᱣ ᱠᱟᱛᱮᱫ ᱫᱚ ᱟᱞᱮ ᱫᱚ ᱦᱟᱸᱜ ᱞᱮ ᱠᱷᱩᱱᱴᱟᱹᱣ ᱦᱟᱸᱜ ᱞᱮ ᱢᱟᱺᱡᱷᱤ ᱭᱟᱜ ᱢᱟᱺᱡᱷᱤ ᱨᱮᱱ ᱠᱟᱰᱟ ᱦᱟᱜ ᱯᱩᱭᱭᱞᱳ ᱠᱷᱩᱱᱴᱟᱹᱣ ᱠᱟᱛᱮ ᱦᱟᱸᱜ ᱞᱮ ᱮᱛᱚᱦᱚᱵ ᱫᱟ ᱦᱟᱸᱜ ᱠᱷᱩᱱᱴᱟᱹᱣ ᱫᱚ, ᱦᱩᱸ
ᱟᱛᱩᱨ ᱨᱮᱱ ᱠᱚᱲᱟ ᱠᱚᱫᱚ ᱵᱟᱹᱱᱩᱜ ᱠᱚᱣᱟ
ᱵᱟ ᱵᱟ ᱠᱚᱲᱟ ᱠᱚᱫᱚ ᱟᱹᱰᱤ ᱟᱸᱴ ᱜᱮ ᱢᱮᱱᱟᱜ ᱠᱚᱣᱟ ᱟᱹᱰᱤ ᱨᱟᱹᱥᱠᱟᱹ ᱨᱩᱥᱤ ᱠᱚᱲᱟ ᱠᱟᱱ ᱜᱮᱭᱟ ᱠᱚ ᱦᱟᱸᱜ ᱟᱫᱚ ᱠᱷᱩ ᱴᱤ ᱞᱟ ᱫᱚ ᱦᱟᱸᱜ ᱜᱚᱝᱠᱮ ᱩᱱᱠᱩᱵᱚᱱ ᱟᱹᱜᱩ ᱠᱟᱜ ᱫᱚ ᱚᱱᱟ ᱟᱹᱫᱟᱹᱭ ᱛᱮ ᱦᱟᱸᱜ ᱦᱚᱯᱚᱱ ᱮᱨᱟ ᱡᱟᱶᱟᱭ ᱥᱮ ᱱᱩᱠᱩ ᱫᱟᱹᱭ ᱛᱮᱧᱟᱝ ᱦᱟᱛᱚᱢᱼ ᱠᱩᱢᱟᱹᱝ ᱢᱟᱱ ᱩᱱᱠᱩ ᱠᱚᱜᱮ ᱦᱟᱜ ᱠᱷᱩᱱᱴᱤ ᱫᱚ ᱦᱟᱸᱜ ᱠᱚ ᱞᱟᱭ-ᱟ ᱥᱮ ᱚᱱᱟ ᱞᱟᱹᱜᱤᱫ ᱜᱮᱚᱛᱚᱵ ᱵᱚᱱ ᱟᱹᱩ ᱠᱟᱫ ᱠᱚᱣᱟ ᱠᱚᱣᱟ ᱦᱟᱸᱜ ᱥᱚᱨᱦᱟᱭ ᱨᱮᱢᱟ ᱟᱫᱚ ᱱᱩᱠᱩ ᱠᱚᱜᱮ ᱜᱟᱰᱟ ᱵᱟᱲᱟ ᱦᱚᱪᱚ ᱠᱚ ᱦᱩᱭᱩᱜᱼᱟ ᱥᱮ ᱱᱩᱠᱩ ᱠᱚᱜᱮ ᱰᱟᱝᱨᱤ ᱠᱚᱫᱚ ᱩᱰᱩᱠ ᱵᱟᱲᱟ ᱪᱚ ᱠᱚ ᱦᱩᱭᱩᱜᱼᱟ ᱛᱚ ᱥᱟᱶᱛᱮ ᱢᱟᱹᱞᱤᱠ ᱢᱟ ᱦᱟᱭ ᱛᱟᱦᱮᱱ ᱠᱟᱱ ᱜᱮ ᱰᱟᱝᱨᱤ ᱨᱮᱱ ᱢᱟᱹᱤᱠ ᱟᱨ ᱵᱟᱠᱷᱟᱱ ᱫᱚ ᱦᱟᱸᱜ ᱩᱱᱤ ᱦᱮᱸ ᱡᱶᱟᱭ ᱥᱮ ᱛᱮᱧᱟᱝ ᱩᱱᱤ ᱫᱚ ᱦᱟᱸᱜ ᱵᱟᱭ ᱵᱟᱛᱟᱣ ᱜᱚᱫᱮᱭᱟ ᱥᱮ ᱩᱱᱤ ᱟᱹᱱᱟᱹᱲᱤ ᱧᱮᱞ ᱫᱚ ᱜᱩᱛᱷᱟᱹᱣ ᱟᱫᱤ‌ ᱜᱤ ᱩᱱᱤᱜᱮ ᱦᱟᱸᱜ ᱦᱳᱭ ᱥᱮ ᱟᱫᱚ ᱱᱚᱜ ᱱᱚᱝᱠᱟ ᱞᱮᱠᱟᱛᱮ ᱛᱮᱦᱚᱸ ᱟᱞᱮ ᱫᱚ ᱟᱹᱰᱤ ᱡᱟᱸᱠ ᱡᱚᱢᱚᱠ ᱜᱮᱭᱟ ᱥᱚᱨᱦᱟᱭ ᱢᱟᱦᱟ ᱦᱟᱹᱛᱤ ᱞᱮᱠᱟᱱ ᱯᱚᱨᱚᱵᱽ ᱛᱚᱞ ᱛᱟᱵᱚᱱᱟ ᱥᱮ ᱱᱚᱣᱟ ᱜᱮ ᱥᱟᱱᱛᱟᱲ ᱠᱚᱣᱟᱜ ᱢᱟ ᱟᱹᱰᱤ ᱯᱚᱨᱚᱵᱽ ᱠᱟᱱ ᱟᱫᱚ ᱱᱚᱣᱟ ᱞᱮᱠᱟᱛᱮ
ᱠᱟᱜ ᱜᱮᱭᱟ ᱵᱟᱝ
ᱦᱳᱭ ᱠᱟᱛᱷᱟ ᱨᱮᱢᱟ ᱢᱮᱱᱟᱜ ᱜᱮ ᱦᱟᱹᱛᱤ ᱞᱮᱠᱟᱱ ᱯᱚᱨᱚᱵᱽ ᱥᱚᱨᱦᱟᱭ ᱫᱟᱹᱭᱱᱟ ᱥᱮᱴ ᱴᱮᱨᱮᱱ ᱫᱚ ᱦᱟᱭ ᱥᱮ
ᱞᱚᱫᱚᱯ ᱞᱚᱫᱚᱯ
ᱳᱭ ᱞᱚᱫᱚᱯ ᱞᱚᱫᱚᱵ ᱚᱱᱟ ᱞᱟᱹᱜ ᱠᱟᱛᱮ ᱟᱞᱮ ᱫᱚ ᱦᱟᱸᱜ ᱢᱟᱨᱟᱝ ᱯᱚᱨᱚᱵᱽ ᱞᱮᱠᱟ ᱛᱮᱫᱚᱞᱮ ᱫᱚᱦᱚ ᱟᱠᱟᱫ ᱜᱮᱭᱟ ᱦᱳᱭ
ᱟᱪᱪᱷᱟ ᱟᱪᱪᱷᱟ
ᱟᱨ ᱟᱯᱮ ᱫᱚ ᱚᱱᱮ ᱚᱱᱠᱟ ᱢᱤᱫ ᱥᱤᱧ ᱢᱤᱫ ᱧᱤᱫᱟᱹ ᱯᱮ ᱞᱟᱹᱭᱮᱫᱼᱟ ᱠᱷᱟᱡ ᱫᱚ ᱚᱱᱟ ᱦᱚᱸ ᱡᱩᱛ ᱜᱮᱭᱟ ᱦᱳᱭ ᱟᱫᱚ ᱫᱮᱥ ᱜᱩᱱᱮ ᱵᱮᱥ ᱨᱟᱡᱟ ᱜᱩᱱᱮ ᱯᱨᱚᱡᱟ ᱠᱟᱛᱷᱟ ᱨᱮᱜᱮ ᱵᱟᱝᱠᱚ ᱞᱟᱹᱭ ᱪᱟ ᱦᱟᱸᱜ ᱟᱫᱚ ᱚᱱᱠᱟ ᱜᱮ ᱚᱠᱟ ᱫᱤᱥᱚᱢ ᱚᱠᱟ ᱞᱮᱠᱟ ᱵᱚᱱ ᱢᱟᱱᱟᱣᱟ ᱟᱞᱮ ᱫᱚ ᱛᱚᱵᱮ ᱢᱚᱬᱮ ᱥᱤᱧ ᱢᱚᱬᱮ ᱧᱤᱫᱟᱹ ᱫᱚ ᱦᱟᱸᱜ ᱞᱮ ᱯᱩᱨᱟᱹᱭᱮᱫ ᱦᱟᱜ ᱫᱚ ᱦᱚᱭ ᱦᱳᱭ ᱵᱟᱝ ᱥᱚᱢᱟᱱᱟ ᱡᱮᱢᱚᱱ ᱛᱤ ᱠᱟᱹᱴᱩᱵ ᱠᱚ ᱵᱟᱝ ᱥᱚᱢᱟᱱ ᱛᱟᱵᱚᱱᱟ ᱚᱱᱠᱟᱜᱮ ᱦᱟᱸᱜ ᱚᱠᱟ ᱫᱤᱥᱚᱢ ᱚᱠᱟ ᱞᱮᱠᱟ ᱦᱳᱭ ᱦᱳᱭ
ᱦᱮᱸ ᱦᱮᱸ
ᱟᱫᱚ ᱦᱚᱸᱜ ᱱᱟ ᱥᱚᱨᱦᱟᱭ ᱢᱟᱲᱟᱝ ᱡᱟᱦᱟᱸ ᱟᱵᱚᱣᱟᱜ ᱫᱟᱸᱥᱟᱭ ᱯᱚᱨᱚᱵᱽ ᱛᱟᱵᱚᱱ ᱦᱳᱭ ᱥᱮ
ᱦᱳᱭ ᱜᱚᱝᱠᱮ
ᱫᱟᱸᱥᱟᱭ ᱫᱚᱯᱮ ᱫᱟᱬᱟᱱ ᱜᱮᱭᱟ ᱥᱮ ᱵᱟᱝ ᱛᱟᱦᱞᱮ ᱜᱚᱝᱠᱮ ᱟᱯᱮ ᱫᱚ
ᱦᱳᱭ ᱜᱚᱝᱠᱮ ᱫᱟᱬᱟᱱ ᱜᱮᱭᱟᱞᱮ
ᱫᱟᱸᱥᱟᱭ ᱯᱚᱨᱮ ᱜᱮᱛᱚ ᱦᱟᱸᱜ ᱥᱚᱦᱨᱟᱭ ᱢᱟ ᱦᱩᱭᱩᱜ ᱠᱟᱱ ᱛᱟᱵᱚᱱᱟ ᱦᱟᱸᱜ ᱦᱳᱭᱥᱮ
ᱦᱳᱭ ᱦᱳᱭ ᱦᱳᱭ ᱫᱟᱸᱥᱟᱭ
ᱦᱳᱭ ᱛᱟᱦᱚᱞᱮ ᱚᱱᱟ ᱫᱟᱸᱥᱟᱭ ᱫᱚ ᱟᱯᱮ ᱫᱚ ᱛᱟᱦᱚᱞᱮ ᱛᱤᱱ ᱫᱤᱱ ᱯᱮ ᱫᱟᱬᱟᱱᱟ ᱜᱚᱝᱠᱮ
ᱜᱚᱝᱠᱮ ᱯᱮ ᱫᱤᱱ ᱢᱟᱱᱮ ᱱᱚᱝᱠᱟ ᱵᱟᱨ ᱫᱤᱱ ᱫᱚ ᱟᱨᱠᱤ ᱮᱴᱟᱜ ᱟᱛᱳ ᱠᱚᱨᱮ
ᱦᱳᱭ ᱫᱤᱥᱚᱢ ᱯᱮ ᱫᱟᱲᱟᱱᱟ ᱵᱟᱝ
ᱥᱳᱢ ᱟᱨ ᱢᱟᱱᱮ ᱯᱮ ᱫᱤᱱ ᱦᱤᱞᱳᱜ ᱫᱚ ᱟᱛᱩ ᱨᱮ
ᱦᱳᱭ
ᱩ
ᱟᱫᱚ ᱜᱚᱝᱠᱮ ᱞᱟᱹᱭᱮᱜ ᱞᱤᱧ ᱡᱮ ᱱᱚᱜᱼ ᱱᱟ ᱫᱤᱥᱚᱢ ᱫᱟᱬᱟᱱ ᱥᱮ ᱫᱟᱸᱥᱟᱭ ᱨᱮ ᱡᱟᱦᱟᱸᱭ ᱮᱜ ᱩᱸᱢ ᱢᱟᱱᱮ ᱫᱤᱥᱚᱢ ᱫᱚ ᱟᱵᱚ ᱪᱮᱫ ᱜᱮ ᱵᱚᱱ ᱫᱟᱲᱟᱱᱟ ᱱᱚᱜᱼᱱᱟ ᱠᱟᱹᱴᱤᱡ ᱵᱮᱱ ᱞᱟᱹᱭ ᱯᱟᱥᱱᱟᱣ ᱞᱤᱧ ᱠᱷᱟᱱ ᱫᱚ ᱟᱹᱰᱤ ᱡᱩᱛ ᱡᱟᱦᱟᱸ ᱜᱮ ᱟᱴᱠᱟᱨ ᱠᱚᱜ ᱜᱮᱭᱟ ᱦᱟᱸᱜ ᱟᱨ
ᱜᱚᱝᱠᱮ ᱩᱱᱟᱹᱜ ᱫᱚ ᱦᱟᱸᱜ ᱵᱟᱹᱞᱤᱧ ᱵᱟᱲᱟᱭ ᱫᱚ
ᱚ ᱟᱪᱪᱷᱟ ᱟᱪᱪᱷᱟ ᱦᱩᱸ ᱟᱞᱤᱧ ᱦᱚᱸ ᱩᱱᱟᱹᱜ ᱟᱸᱴᱷ ᱫᱚ ᱦᱟᱸᱜ ᱵᱟᱹᱞᱤᱧ ᱵᱟᱲᱟᱭ ᱛᱟᱦᱮᱸ ᱞᱤᱧ ᱠᱩᱞᱤ ᱠᱚᱨᱮᱫ ᱵᱮᱱᱟ ᱦᱳᱭ ᱢᱟᱱᱮ ᱫᱟᱸᱥᱟᱭ ᱢᱟᱛᱚ ᱦᱟᱸᱜ ᱫᱤᱥᱚᱢ ᱫᱤᱥᱚᱢ ᱵᱚᱱ ᱮᱱᱮᱡᱟ ᱦᱳᱭᱥᱮ ᱟᱫᱚ ᱱᱚᱣᱟ ᱨᱮᱱᱟᱜ ᱛᱚ ᱢᱮᱴᱴᱮᱱ ᱢᱮᱱᱟᱜ ᱟᱠᱟᱫ ᱜᱮᱭᱟ ᱦᱟᱸᱜ ᱪᱤᱫ ᱠᱷᱟᱹᱛᱤᱨ ᱛᱮ ᱟᱨᱠᱤ ᱦᱳᱭ ᱦᱳᱭ ᱟᱹᱞᱤᱧ ᱡᱟ ᱩᱰᱟᱹᱝ ᱞᱤᱧ ᱟᱸᱡᱚᱢ ᱟᱠᱟᱫ ᱱᱚᱣᱟ ᱫᱚ ᱡᱟᱦᱟᱸ ᱟᱵᱚ ᱫᱚ ᱦᱩᱫᱩᱲ ᱵᱚᱱ ᱯᱟᱸᱡᱟᱭᱮᱭᱟ ᱦᱟᱸᱜ ᱡᱟᱦᱟᱸ ᱟᱵᱚ ᱫᱚ ᱫᱟᱸᱥᱟᱭ ᱦᱚᱸ